ᱦᱮᱞᱳ
ᱦᱮᱸ ᱡᱚᱦᱟᱨ᱾
ᱦᱟᱸ ᱡᱚᱦᱟᱨ ᱜᱮ᱾
ᱦᱟᱸ, ᱦᱟᱸ, ᱦᱮᱸ, ᱱᱟᱯᱟᱭ ᱵᱟᱲᱟ ᱜᱮ᱾
ᱱᱟᱯᱟᱭ ᱵᱟᱲᱟᱜᱮ ᱚ, ᱠᱟᱹᱢᱤ ᱵᱟᱲᱟ ᱦᱳᱭᱳᱜ ᱠᱟᱱᱟ?
ᱦᱮᱸ
ᱚ ᱴᱚᱯᱤᱠ ᱢᱮᱱᱛᱮ, ᱥᱟᱶᱛᱟ ᱪᱮᱛᱟᱱ ᱨᱮᱜᱮ ᱾
ᱟᱪᱪᱷᱟ ᱢᱟ᱾
ᱦᱩᱸ ᱟᱪᱪᱷᱟ ᱛᱚᱵᱮ ᱛᱟᱦᱚᱞᱮ, ᱚᱠᱟᱨᱮ ᱚᱲᱟᱜ, ᱚᱲᱟᱜ ᱫᱚ?
ᱯᱩᱨᱩᱞᱤᱭᱟ᱾
ᱯᱩᱨᱩᱜ ᱚ ᱯᱩᱨᱩᱞᱤᱭᱟ, ᱛᱟᱢᱟᱱᱮ ᱡᱷᱟᱲᱜᱨᱟᱢ ᱚᱱᱛᱮ ᱨᱮ᱾ ᱡᱟᱠᱜᱮ ᱯᱩᱨᱩᱞᱤᱭᱟᱹ ᱫᱚ ᱵᱮᱥ ᱵᱷᱟᱜᱮ, ᱢᱮᱫᱴᱮᱱ ᱤᱱᱴᱟᱨᱮᱥᱴᱤᱝ ᱡᱟᱭᱜᱟ ᱠᱟᱱ ᱜᱮᱭᱟ ᱚᱵᱚᱥᱥᱳᱭ ᱢᱮᱱ ᱜᱟᱱᱚᱜᱼᱟ᱾ ᱵᱟᱝ ᱮᱠᱫᱚᱢ, ᱟᱯᱮ ᱚᱱᱛᱮ ᱢᱟᱜ ᱢᱚᱬᱮ ᱠᱚ ᱦᱳᱭ ᱵᱟᱲᱟᱜ ᱠᱟᱱᱟ ᱥᱮ?
ᱦᱮᱸ ᱦᱳᱭᱳᱜ ᱠᱟᱱ ᱜᱮᱭᱟ, ᱚᱱᱠᱟ ᱡᱷᱟᱲᱜᱨᱟᱢ ᱠᱚ ᱡᱟᱦᱟᱸ ᱚᱝᱠᱟᱭ ᱦᱳᱭᱳᱜᱼᱟ᱾ ᱚᱱᱠᱟ ᱫᱚ ᱱᱚᱛᱮ ᱫᱚ ᱠᱚᱢ, ᱛᱚ ᱦᱳᱭᱳᱜᱼᱟ ᱵᱟᱴ
ᱚᱸ, ᱟᱪᱪᱷᱟᱻ ᱟᱪᱪᱷᱟᱻ ᱟᱪᱪᱷᱟᱻ ᱟᱪᱪᱷᱟ᱾ ᱟᱞᱮ ᱱᱚᱛᱮ ᱢᱟ ᱢᱟᱜ ᱢᱚᱬᱮ ᱢᱟ ᱱᱤᱛ ᱫᱚ ᱵᱟᱹᱱᱩᱜᱼᱟ ᱠᱤᱪᱷᱩ ᱫᱤᱱ ᱢᱟᱲᱟᱝ ᱜᱮ ᱦᱳᱭ ᱥᱟᱹᱛ ᱱᱟ ᱠᱳᱞᱠᱟᱛᱟ ᱱᱚᱣᱟ ᱟᱥᱮ ᱯᱟᱥᱮ ᱥᱮᱜ ᱦᱮᱸ ᱛᱟᱨᱯᱚᱨᱮ ᱟᱨ ᱢᱤᱫ ᱦᱟᱯᱛᱟ ᱜᱟᱱ ᱢᱟᱲᱟᱝ ᱫᱩᱨᱜᱟᱯᱩᱨ ᱚᱱᱟ ᱦᱩᱭ ᱮᱱᱟ
ᱦᱩᱸ
ᱵᱮᱥ ᱟᱫᱚ ᱱᱚᱛᱮ ᱫᱚ ᱢᱟᱜᱢᱚᱬᱮ ᱫᱚ ᱥᱮᱨᱚᱠᱚᱢ ᱫᱚ ᱵᱟᱹᱱᱩᱜᱼᱟ ᱦᱩᱸ
ᱠᱳᱞᱠᱟᱛᱷᱟ ᱱᱟᱠᱷᱟ ᱥᱮᱱ ᱫᱚ ᱦᱳᱭᱳᱜ ᱜᱮᱭᱟ ᱢᱟᱜ ᱢᱚᱬᱮ ᱡᱟᱹᱥᱛᱤ ᱠᱟᱭᱛᱮ
ᱦᱩᱸ ᱚᱱᱮ ᱠᱳᱞᱠᱟᱛᱟ ᱢᱟᱜ ᱢᱚᱬᱮ ᱡᱟᱦᱟᱸ ᱢᱮᱱᱟᱜᱼᱟ ᱚᱱᱟᱜᱮ ᱛᱚᱵᱮ ᱚᱱᱟᱜᱮ ᱧᱩᱛᱩᱢᱟᱱ
ᱦᱩᱸ
ᱤᱱᱟᱹ ᱨᱮᱜᱮ ᱟ ᱢᱟᱡᱷᱮ ᱢᱚᱫᱽᱫᱷᱮ ᱪᱟᱞᱟᱣ ᱵᱟᱲᱟ ᱦᱩᱭᱩᱜ ᱜᱮᱭᱟ ᱤᱱᱟᱹ ᱠᱚᱨᱮᱜ ᱜᱮ ᱵᱟᱠᱷᱟᱱ ᱫᱚ ᱠᱤᱱᱛᱩ ᱟᱢᱟᱜ ᱟᱥᱯᱟᱥ ᱠᱷᱚᱱ ᱠᱤᱱᱛᱩ ᱮ ᱱᱚᱭᱮᱥ ᱦᱤᱡᱩᱜ ᱠᱟᱱ ᱛᱟᱢᱟ ᱦᱟᱸᱜ
ᱵᱟᱲᱜᱮ ᱨᱮ ᱢᱤᱱᱟᱹᱧᱟ ᱵᱟᱲᱜᱮ ᱨᱮ ᱢᱟ ᱱᱚᱭ ᱦᱤᱡᱩᱜ ᱱᱟᱜ ᱠᱟᱛᱷᱟ ᱵᱟᱝ
ᱵᱟᱨᱦᱮ ᱪᱮᱬᱮ ᱪᱩᱯᱨᱤ ᱠᱚᱠᱚ ᱦᱤᱡᱩᱜ ᱠᱟᱱᱟ ᱦᱟᱸᱜ
ᱦᱟᱸ ᱪᱮᱬᱮ ᱪᱩᱯᱲᱤ ᱠᱟᱣᱟᱜ ᱱᱚᱭᱮᱥ ᱫᱚ ᱛᱟᱦᱮᱱ ᱜᱮᱭᱟ ᱚᱱᱟ ᱫᱚ ᱛᱮᱢᱚᱱ ᱮᱠᱴᱟ ᱵᱟᱭ ᱤᱭᱟᱹᱭᱟ
ᱦᱚ ᱦᱚ ᱡᱟᱦᱟ ᱜᱮ ᱵᱮᱥ ᱵᱟᱹᱲᱤᱡ ᱠᱷᱚᱵᱚᱨ ᱜᱮ ᱛᱟᱦᱞᱮ ᱚᱱᱛᱮ ᱫᱚ ᱟᱞᱮ ᱱᱚᱛᱮ ᱫᱚ ᱟᱯᱟᱛᱚᱛᱚ
ᱦᱟᱸ ᱦᱟᱸ
ᱥᱮᱨᱚᱠᱚᱢ ᱫᱚ ᱪᱮᱫ ᱦᱚᱸ ᱵᱟᱹᱱᱩᱜᱼᱟ
ᱦᱮᱸ
ᱪᱮᱫ ᱠᱚ ᱢᱮᱱᱫᱟ
ᱪᱮᱞᱠᱟ ᱜᱚᱝᱠᱮ
ᱪᱮᱫᱮᱢ ᱞᱟᱹᱭ ᱠᱮᱜᱼᱟ
ᱢᱮᱱ ᱫᱟᱹᱧ ᱟᱯᱮ ᱚᱱᱛᱮ
ᱦᱮᱸ ᱦᱮᱸ ᱱᱚᱛᱮ ᱫᱚ ᱱᱚᱛᱮ ᱫᱚ ᱱᱚᱛᱮ ᱫᱚ ᱟᱱᱟᱴ ᱢᱮᱱᱟᱜ ᱜᱮᱭᱟ, ᱱᱚᱛᱮ ᱫᱚ ᱟᱛᱩ ᱴᱚᱞᱟ ᱮᱨᱤᱭᱟ ᱥᱮ ᱚᱱᱠᱟ ᱞᱮᱠᱟ ᱼᱼ ᱨᱟᱡᱽ ᱨᱟᱥᱛᱟ ᱰᱟᱦᱟᱨ ᱠᱚᱦᱚᱸ ᱢᱚᱡᱽ ᱵᱟᱹᱱᱩᱜᱼᱟ, ᱡᱟᱦᱟᱸ ᱠᱷᱟᱹᱛᱤᱨᱼᱼ ᱮᱠᱪᱩᱭᱮᱞᱤ, ᱟᱞᱮ ᱫᱚ ᱚᱱᱠᱟ ᱡᱷᱟᱲᱠᱷᱚᱸᱰ ᱵᱮᱝᱜᱚᱞᱼᱼ ᱩᱲᱤᱥᱟ ᱚᱱᱠᱟ ᱵᱚᱰᱟᱨ ᱵᱚᱰᱟᱨᱼᱼ
ᱠᱤᱪᱷᱩᱼᱼ